ᱦᱮᱸ ᱜᱚᱝᱠᱮ ᱡᱚᱦᱟᱨ ᱜᱮ ᱾
ᱦᱳᱭ ᱡᱚᱦᱟᱨ ᱡᱚᱦᱟᱨ ᱾
ᱦᱩᱸ ᱛᱟᱨ ᱯᱚᱨᱮ ᱜᱚᱝᱠᱮ ᱪᱮᱠᱟᱹ ᱫᱚ ᱜᱚᱝᱠᱮ ᱥᱮᱨᱚᱠᱚᱢ ᱠᱤᱪᱷᱩ ᱪᱮᱫ ᱦᱚᱸ ᱵᱟᱝ ᱪᱮᱠᱟᱹᱭ ᱦᱩᱭᱩᱜ ᱠᱟᱱᱟ, ᱱᱤᱛᱚᱜ ᱢᱟ ᱚᱲᱟᱜ ᱠᱚᱨᱮ ᱜᱮ ᱫᱩᱲᱩᱵ ᱵᱟᱲᱟ‌ ᱦᱩᱭ ᱠᱟᱱᱟ ᱾
ᱟᱪᱪᱷᱟ ᱱᱟᱯᱟᱭ ᱠᱟᱛᱷᱟ ᱾
ᱠᱟᱹᱢᱤ ᱫᱚ ᱥᱮᱨᱚᱠᱚᱢ ᱫᱚ ᱵᱟᱹᱱᱩᱜᱼᱟ, ᱟᱨᱠᱤ ᱱᱤᱛᱚᱜ ᱥᱮᱨᱢᱟ ᱠᱷᱚᱱᱟᱜ ᱵᱟᱭ ᱫᱟᱜ ᱵᱟᱲᱟ ᱞᱮᱠᱷᱟᱡ ᱫᱚ ᱠᱟᱹᱢᱤ ᱵᱟᱹᱱᱩᱜᱼᱟ, ᱮᱨ ᱟᱯᱷᱚᱨ ᱠᱚᱫᱚ ᱦᱩᱭ ᱵᱟᱲᱟ ᱠᱟᱱᱟ ᱟᱨᱠᱤ ᱱᱤᱛᱚᱜ ᱫᱟᱜ ᱛᱟᱜᱤ ᱨᱮ ᱢᱮᱱᱟᱜᱼᱟ, ᱫᱟᱜ ᱞᱮᱠᱷᱟᱡ ᱜᱮ ᱱᱤᱛᱚᱜ ᱫᱚ ᱦᱳᱭ ᱪᱟᱹᱞᱩᱭ ᱦᱩᱭᱩᱜᱼᱟ᱾
ᱦᱳᱭ ᱦᱳᱭ ᱾ ᱟᱫᱚ ᱠᱟᱹᱴᱤᱡ ᱥᱟᱛᱟᱢ ᱡᱩᱫᱤ ᱵᱮᱱ ᱞᱟᱹᱭ ᱞᱮᱠᱷᱟᱱ, ᱚᱠᱟᱴᱟᱜ ᱥᱟᱛᱟᱢ ᱛᱮᱜᱮ ᱠᱟᱛᱮ ᱞᱟᱝ ᱨᱚᱯᱚᱲᱟ
ᱢᱟ ᱜᱚᱢᱠᱮ ᱜᱮ ᱢᱟ ᱟᱢᱜᱤ ᱨᱚᱯᱚᱲ ᱛᱟᱯᱟᱢ ᱢᱮ ᱾ ᱱᱤᱛᱚᱜ ᱢᱟ ᱦᱚᱸᱭ ᱜᱚᱢᱠᱮ ᱱᱤᱛᱚᱜ ᱢᱟ ᱛᱤᱨᱤᱥᱮ ᱡᱩᱱ ᱛᱤᱭᱳᱜ ᱱᱟ, ᱛᱟᱦᱚᱞᱮ ᱜᱚᱝᱠᱮ ᱱᱤᱭᱟᱹ ᱨᱮᱭᱟᱜ ᱵᱤᱥᱚᱭ ᱛᱮᱜᱮ ᱛᱷᱚᱲᱟ ᱜᱟᱱ ᱢᱤᱫ ᱵᱟᱨ ᱠᱟᱛᱷᱟ ᱞᱟᱝ ᱨᱚᱲ ᱥᱟᱰᱮ ᱞᱮᱠᱟ ᱵᱟᱝ ᱵᱟᱛᱨᱟᱣ ᱠᱚᱜᱼᱟ
ᱦᱳᱭ ᱟᱹᱰᱤ ᱡᱚᱛᱷᱟᱛ ᱠᱟᱛᱷᱟ ᱾
ᱡᱮᱦᱮᱛᱩ ᱱᱤᱛᱚᱜ ᱟᱵᱚ ᱥᱟᱱᱛᱟᱞ ᱤᱭᱟᱹ ᱛᱤᱭᱳᱜ ᱮᱱᱟ ᱡᱮᱦᱮᱛᱩ
ᱦᱮᱸ ᱦᱮᱸ ᱦᱮᱸ ᱟᱫᱚ ᱡᱚᱛ ᱠᱟᱛᱷᱟ ᱵᱤᱱ ᱨᱚᱲ ᱦᱚᱪᱚ ᱟᱠᱟᱫᱼᱟ ᱱᱚᱣᱟ ᱫᱚ ᱱᱚᱭᱟ ᱵᱟᱨᱤᱛᱮ ᱠᱮᱞᱟᱝ ᱨᱚᱯᱚᱲᱟ ᱟᱨ ᱪᱮᱫ?
ᱦᱮᱸ ᱟᱪᱪᱷᱟ ᱢᱟ ᱟᱢᱜᱮ ᱮᱦᱚᱵ ᱛᱟᱞᱟᱝ ᱢᱮ ᱾
ᱟᱪᱪᱷᱟ ᱛᱟᱦᱚᱞᱮ ᱦᱩᱞ ᱢᱟᱦᱟ ᱫᱚ ᱥᱮᱴᱮᱨ ᱨᱮᱱ ᱛᱟᱵᱚᱱᱟ ᱛᱚ, ᱛᱟᱦᱚᱞᱮ ᱥᱟᱯᱲᱟᱣ ᱠᱚ ᱪᱮᱫ ᱞᱮᱠᱟ ᱟᱯᱮ ᱚᱱᱛᱮ ᱫᱚ ᱦᱟᱸᱜ?
ᱟᱞᱮ ᱚᱱᱛᱮ ᱫᱚ ᱥᱮᱨᱚᱠᱚᱢ ᱠᱤᱪᱷᱩ ᱫᱚ ᱵᱟᱹᱱᱩᱜᱼᱟ, ᱜᱚᱝᱠᱮ ᱥᱟᱯᱲᱟᱣ ᱞᱮᱠᱟᱱ ᱡᱤᱱᱤᱥ ᱫᱚ ᱛᱟᱨ ᱢᱟᱱᱮ ᱟᱞᱮ ᱠᱷᱚᱱᱟᱜ ᱛᱷᱚᱲᱟ ᱜᱟᱱ ᱡᱷᱟᱹᱞ ᱧᱚᱜ ᱨᱮᱜᱮ ᱠᱚ ᱤᱭᱟᱹ ᱦᱚᱪᱚᱭᱟ ᱛᱚ, ᱟᱫᱚ ᱟᱞᱮ ᱱᱚᱛᱮ ᱨᱮᱫᱚ ᱵᱟᱝ ᱛᱚ ᱚᱱᱟ ᱠᱚ ᱤᱭᱟᱹ ᱛᱮ, ᱟᱞᱮ ᱫᱚ ᱚᱸᱰᱮ ᱜᱮᱞᱮ ᱪᱟᱞᱟᱣ ᱵᱟᱲᱟᱜᱼᱟ᱾ ᱛᱚ ᱥᱟᱯᱲᱟᱣ ᱢᱟᱦᱟ ᱫᱚ ᱟᱨ ᱠᱤᱪᱷᱩᱴᱟ ᱠᱷᱮᱞ ᱠᱚ ᱫᱚᱦᱚ ᱵᱟᱲᱟ ᱟᱠᱟᱫᱟ ᱯᱷᱩᱴᱵᱚᱞ ᱠᱷᱮᱞ ᱠᱚ ᱛᱚ ᱱᱟᱦᱟᱜ ᱟᱞᱮ ᱫᱚ ᱱᱟᱦᱟᱜ ᱯᱷᱩᱴᱵᱚᱞ ᱠᱷᱮᱞᱳᱰ ᱜᱮᱞᱮ ᱪᱟᱞᱟᱜᱼᱟ, ᱚᱸᱰᱮ ᱫᱚ
ᱟᱪᱪᱷᱟ ᱟᱪᱪᱷᱟ ᱱᱟᱯᱟᱭ ᱠᱟᱛᱷᱟ ᱾
ᱟᱨ ᱟᱞᱮ ᱱᱚᱛᱮ ᱫᱚ ᱢᱟᱱᱮ ᱵᱟᱝ ᱦᱩᱭ ᱜᱚᱫᱚᱜᱼᱟ, ᱟᱨᱠᱤ ᱩᱱᱟᱹᱜ ᱤᱭᱟᱹ ᱧᱚᱜ ᱨᱮᱫᱚ ᱛᱷᱚᱲᱟ ᱜᱟᱱ ᱡᱟᱹᱞ ᱧᱚᱜ ᱜᱮᱭᱟ ᱟᱨᱠᱤ ᱚᱱᱠᱟ ᱪᱟᱹᱨ ᱯᱟᱸᱪ ᱠᱤᱞᱳᱢᱤᱴᱟᱨ ᱦᱩᱭᱩᱜᱼᱟ, ᱢᱟᱱᱮ ᱜᱚᱝᱠᱮ ᱟᱰᱮ ᱯᱟᱥᱮ ᱛᱮᱫᱚ ᱢᱟᱱᱮ ᱦᱩᱭ ᱞᱮᱱ ᱠᱷᱟᱱ ᱜᱷᱚᱱᱚ ᱜᱷᱚᱱᱚ ᱮᱱᱛᱮᱫ ᱵᱟᱝ ᱵᱟᱛᱨᱟᱜᱼᱟ ᱛᱚ, ᱛᱚ ᱚᱱᱟ ᱤᱭᱟᱹ ᱛᱮ ᱟᱨᱠᱤ ᱢᱤᱫ ᱥᱮᱫ ᱨᱮᱜᱮ ᱠᱚ ᱦᱩᱭ ᱦᱚᱪᱚᱭ ᱫᱟ ᱢᱤᱫᱴᱷᱮᱱ ᱜᱮ ᱾
ᱦᱳᱭ ᱦᱳᱭ ᱦᱳᱭ ᱾
ᱛᱚ ᱟᱯᱮ ᱥᱮᱫ ᱜᱮ ᱱᱟᱦᱟᱜ ᱜᱚᱝᱠᱮ ᱪᱮᱫ ᱞᱮᱠᱟ ᱠᱚ ᱢᱟᱱᱟᱣ ᱵᱟᱲᱟᱭᱟ ᱚᱱᱟ ᱫᱚ?
ᱦᱳᱭ ᱟᱞᱮ ᱥᱮᱱ ᱦᱚᱸ ᱚᱱᱠᱟ ᱫᱚ ᱟᱹᱰᱤ ᱡᱟᱠ ᱡᱚᱢᱚᱠ ᱜᱮ ᱦᱩᱭᱩᱜᱼᱟ ᱛᱚᱵᱮ ᱟᱞᱮ ᱥᱮᱱ ᱫᱚ ᱦᱟᱸᱜ ᱚᱱᱮ ᱯᱷᱩᱴᱵᱚᱞ ᱠᱷᱹᱮᱞ ᱠᱚᱫᱚ ᱵᱟᱝ ᱦᱩᱭᱩᱜᱼᱟ᱾ ᱛᱟᱦᱚᱞᱮ ᱚᱱᱟ ᱦᱩᱞ ᱢᱟᱦᱟ ᱢᱟᱱᱟᱣ ᱵᱟᱛᱟᱣ ᱥᱮ ᱥᱤᱫᱩ ᱠᱟᱹᱱᱩᱣᱟᱜ ᱢᱩᱨᱛᱤ ᱞᱟᱛᱟᱨ ᱨᱮ, ᱵᱚᱸᱜᱟ ᱵᱩᱨᱩ ᱠᱟᱹᱢᱤ ᱦᱚᱨᱟ ᱠᱚᱜᱮ ᱦᱟᱸᱜ ᱦᱩᱭᱩᱜᱼᱟ᱾
ᱵᱟᱝ ᱜᱚᱝᱠᱮ ᱟᱞᱮ ᱥᱮᱫ ᱦᱚᱸ ᱱᱟᱦᱟᱜ ᱵᱚᱱᱟ ᱫᱚ ᱦᱩᱭᱩᱜ ᱜᱮᱭᱟ᱾ ᱵᱚᱸᱜᱟ ᱵᱩᱨᱩ ᱫᱚ ᱠᱟᱹᱢᱤ ᱠᱚᱫᱚ ᱱᱟᱦᱟᱜ ᱥᱚᱠᱟᱞ ᱵᱮᱞᱟ ᱨᱮᱜᱮ ᱛᱟᱨᱯᱚᱨᱮ ᱱᱚᱝᱠᱟ ᱫᱚᱥᱴᱟ ᱮᱜᱟᱨᱚᱴᱟ ᱠᱚᱛᱮ ᱱᱟᱦᱟᱜ ᱛᱤᱠᱤᱱ ᱵᱮᱲᱟ ᱟᱹᱪᱩᱨ ᱫᱚ ᱦᱱᱟᱜ ᱯᱷᱩᱴᱵᱚᱞ ᱠᱷᱮᱞᱳᱰ ᱜᱮ ᱦᱩᱭᱩᱜᱼᱟ, ᱟᱨ ᱵᱤᱠᱮᱞ ᱥᱮᱫ ᱫᱚᱜ ᱩᱱᱠᱩ ᱠᱟᱹᱴᱤᱡ ᱠᱟᱹᱴ ᱜᱤᱫᱽᱨᱟ ᱡᱟᱦᱟᱸᱜ ᱛᱚ ᱠᱷᱮᱞ ᱠᱚᱥᱮ ᱡᱟᱦᱟᱸ ᱠᱚᱵᱤᱛᱟ ᱤᱭᱟᱹ ᱠᱚᱠᱚ ᱫᱚᱦᱚ ᱠᱟᱫᱼᱟ, ᱚᱱᱟ ᱠᱚᱨᱮ ᱦᱟᱸᱜ ᱦᱩᱭᱩᱜᱼᱟ᱾
ᱦᱩᱸ ᱦᱩᱸ ᱟᱨ ᱛᱟᱦᱞᱮ
ᱦᱸ
ᱟᱸᱜ ᱚᱸᱰᱮ ᱫᱚ ᱥᱮᱴᱮᱨ ᱵᱟᱲᱟ ᱟᱠᱟᱱ ᱜᱮᱭᱟᱵᱤᱱ ᱛᱚ, ᱚᱱᱮ ᱡᱚᱠᱷᱚᱱ ᱵᱚᱸᱜᱟ ᱵᱩᱨᱩ ᱠᱚ ᱦᱩᱭᱩᱜᱼᱟ ᱩᱱ ᱥᱩᱚᱢᱟᱹᱭ?
ᱦᱮᱸ ᱜᱚᱝᱠᱮ ᱥᱮᱴᱮᱨ ᱵᱟᱲᱟ ᱠᱟᱱ ᱜᱮᱭᱟᱞᱤᱧ ᱥᱮᱴᱮᱨ ᱫᱚ᱾
ᱚ ᱱᱟᱯᱟᱭ ᱠᱟᱛᱷᱟ, ᱛᱟᱦᱚᱞᱮ ᱚᱸᱰᱮ ᱡᱟᱦᱟᱸ ᱨᱮ ᱦᱟᱸᱜ ᱵᱚᱸᱜᱟ ᱵᱩᱨᱩᱳᱭᱜ ᱛᱟᱯᱮᱭᱟ, ᱥᱮ ᱦᱩᱞ ᱢᱟᱦᱟ ᱡᱟᱦᱟᱸ ᱨᱮᱯᱮ ᱢᱟᱱᱟᱣ ᱵᱟᱛᱟᱣᱟ, ᱟᱯᱮ ᱴᱚ ᱡᱟᱦᱟᱸ ᱠᱚᱨᱮ ᱮᱱᱛᱮᱛ ᱚᱸᱰᱮ ᱫᱚ ᱛᱟᱦᱚᱞᱮ ᱚᱱᱠᱟ ᱢᱩᱨᱛᱤ ᱢᱮᱱᱟᱜᱼᱟ, ᱥᱤᱫᱩ ᱠᱟᱹᱱᱩ ᱟ ᱥᱮ ᱚᱱᱠᱟ ᱵᱟᱹᱱᱩᱜᱼᱟ?
ᱵᱟᱝ ᱜᱚᱝᱠᱮ ᱢᱩᱨᱛᱤ ᱢᱮᱱᱟᱜᱼᱟ, ᱛᱚ ᱥᱤᱫᱩ ᱠᱟᱹᱱᱩ ᱫᱚ ᱢᱟᱱᱮ ᱛᱚ ᱦᱚᱲ ᱥᱚᱢᱟᱱ ᱜᱮ ᱟᱨᱠᱤ ᱵᱮᱱᱟᱣ ᱵᱟᱲᱟ ᱟᱠᱟᱫ ᱠᱤᱱᱟ ᱠᱚ ᱵᱟᱱᱟᱨ ᱜᱤ, ᱛᱚ ᱚᱱᱟᱫᱚ ᱢᱩᱨᱛᱤ ᱢᱮᱱᱟᱜᱼᱟ ᱫᱷᱚᱨᱟ ᱠᱚ ᱱᱚᱜᱼᱚᱭ ᱱᱤᱛᱚᱜ ᱱᱟᱦᱟᱜ ᱱᱤᱛᱚᱜ ᱱᱚᱜᱼᱚᱭ ᱛᱤᱭᱟᱹᱜ ᱦᱮᱡ ᱮᱱᱟ ᱱᱤᱛᱚᱜ ᱱᱤᱛᱚᱜ ᱦᱦᱜ ᱱᱟᱣᱟᱱ ᱠᱤᱱ ᱠᱚ ᱵᱮᱱᱟᱣ ᱠᱤᱱᱟ᱾ ᱟᱨ ᱢᱟᱨᱮ ᱠᱤᱱ ᱫᱚ ᱱᱟᱸᱦᱟᱜ ᱠᱚ ᱤᱭᱟᱹ ᱜᱮᱠᱤᱱᱟ ᱾ ᱫᱟᱜ ᱨᱮᱥᱮ ᱪᱮᱫ ᱨᱮ ᱵᱷᱟᱥᱟᱣ ᱤᱭᱟᱹ ᱠᱤᱱᱟ ᱟᱨᱦᱚᱸ ᱱᱟᱸᱦᱟᱜ ᱦᱟᱱᱟ ᱵᱚᱪᱷᱚᱨ ᱟᱵᱟᱨ ᱱᱟᱣᱟ ᱱᱟᱣᱟ ᱟᱨᱠᱤ ᱾
ᱦᱳᱭ ᱦᱳᱭ ᱟᱫᱚ ᱛᱟᱦᱚᱞᱮ ᱚᱱᱠᱟ ᱤᱭᱟᱹ ᱫᱚ ᱦᱟᱸᱜ ᱵᱟᱝ ᱠᱟᱱᱟ ᱡᱮ ᱚᱱᱠᱟ ᱜᱩᱴᱤ ᱵᱟᱞᱤ ᱛᱮᱠᱚ ᱵᱮᱱᱟᱣ ᱠᱟᱫᱟ ᱚᱱᱠᱟ ᱫᱚ ᱵᱟᱝ ᱠᱟᱱᱟ ᱛᱚ?
ᱵᱟᱝ ᱵᱟᱝ ᱜᱚᱝᱠᱮ ᱜᱩᱴᱤ ᱵᱟᱹᱞᱤ ᱛᱮᱫ ᱵᱟᱝ ᱱᱤᱝᱠᱟ ᱟᱵᱚ ᱦᱟᱥᱟ ᱵᱩᱥᱩᱵ ᱦᱥᱟᱠᱩ ᱵᱮᱱᱟᱣ ᱠᱟᱫ ᱠᱚᱣᱟ ᱾
ᱟᱪᱪᱷᱟ ᱪᱷᱟ ᱪᱷᱟ ᱱᱟᱯᱟᱭ ᱠᱟᱛᱷᱟ ᱚᱱᱟ ᱦᱚᱸ ᱮᱸ
ᱛᱚ ᱜᱚᱝᱠᱮ ᱛᱷᱚᱲᱟ ᱜᱟᱱ ᱦᱮᱸ ᱛᱷᱚᱲᱟ ᱜᱟᱱ ᱫᱤᱠᱩ ᱪᱷᱟᱛᱤᱠᱩ ᱢᱮᱱᱟᱜ ᱠᱚᱣᱟ, ᱛᱚ ᱟᱫᱚ ᱩᱱᱠᱩ ᱫᱚ ᱱᱟᱸᱦᱟᱜ ᱩᱱᱟᱹᱜ ᱜᱟᱡᱟᱠ ᱫᱚ ᱵᱟᱠᱩ ᱤᱭᱟᱹ ᱦᱚᱪᱚᱣᱟᱜᱼᱟ ᱟᱨᱠᱤᱪᱷᱴᱟ ᱢᱟᱱᱮ ᱚᱱᱟ ᱫᱚ ᱟᱰᱮ ᱯᱟᱥᱮ ᱨᱮᱜᱤ ᱡᱟᱹᱥᱛᱤ ᱜᱮ ᱢᱮᱱᱟᱜ ᱠᱚᱣᱟ ᱛᱚ ᱾ ᱟᱨ ᱦᱚᱲ ᱢᱮᱱᱟᱜ ᱠᱚᱜᱮᱭᱟ ᱛᱷᱚᱲᱟ ᱠᱟᱹᱴᱤᱡ ᱠᱚ ᱠᱚᱢ ᱧᱚᱜ ᱜᱮᱭᱟ ᱛᱚ ᱱᱟᱸᱦᱟᱜ ᱚᱱᱟ ᱠᱚ ᱤᱭᱟᱹᱛᱮ ᱟᱨᱠᱤ ᱠᱚ ᱠᱮᱫᱟ ᱛᱚ ᱱᱤᱭᱟᱹ ᱞᱟᱦᱟᱨᱮ ᱢᱟᱱᱮ ᱡᱟ ᱢᱚᱱ ᱦᱩᱭ ᱞᱮᱱᱟ ᱜᱚᱝᱠᱮ ᱟᱫᱚ ᱚᱱᱟ ᱡᱮᱴᱟ ᱠᱚ ᱵᱮᱱᱟᱣ ᱞᱮᱫᱟ ᱟᱨᱠᱤ ᱛᱷᱤᱨᱤ ᱢᱩᱨᱛᱤ ᱨᱮᱱ ᱛᱚ ᱩᱱᱠᱩ ᱫᱚᱠᱚ ᱚᱪᱚᱜ ᱜᱤᱰᱤ ᱞᱮᱫ ᱠᱚᱣᱟ ᱚᱱᱟ ᱤᱭᱟᱹᱛᱮ ᱱᱟᱦᱟᱜ ᱱᱤᱛᱚᱜ ᱫᱚ ᱱᱤᱭᱟᱹ ᱛᱮ ᱠᱩ ᱤᱭᱟᱹ ᱠᱟᱫᱟ ᱵᱟᱠᱷᱟᱡ ᱥᱮᱫᱟᱭ ᱫᱚ ᱵᱚᱞᱮ ᱠᱚ ᱞᱟᱹᱭ ᱵᱟᱲᱟᱭᱟ ᱵᱮ ᱠᱚᱫᱚ ᱵᱟᱞᱮ ᱛᱟᱦᱮᱸ ᱠᱟᱱᱟ ᱛᱚᱠᱷᱚᱱ ᱩᱱᱠᱩ ᱠᱚ ᱞᱟᱹᱭ ᱵᱟᱲᱟᱭ ᱫᱟ ᱱᱟᱸᱦᱟᱜ ᱵᱚᱞᱮ ᱢᱩᱨᱛᱤᱮ ᱨᱮᱭᱟᱜ ᱜᱮ ᱛᱟᱦᱮᱸ ᱠᱟᱱᱟ ᱾
ᱦᱩᱸ ᱦᱩᱸ᱾ ᱦᱮᱸ ᱱᱟᱯᱟᱭ ᱠᱟᱛᱷᱟ ᱟᱫᱚ ᱚᱱᱟᱜᱮ ᱟᱹᱰᱤ ᱨᱟᱹᱥᱠᱟᱹ ᱨᱮᱱᱟᱜ ᱠᱟᱛᱷᱟ, ᱟᱯᱮ ᱦᱚᱸ ᱵᱟᱝᱢᱟ ᱟᱯᱮ ᱴᱚᱴᱷᱟ ᱠᱚᱨᱮ ᱦᱚᱸ ᱦᱩᱞ ᱢᱟᱦᱟ ᱯᱮ ᱢᱟᱱᱟᱣᱮᱫ ᱛᱟᱵᱚᱱ ᱜᱮᱭᱟ ᱾ ᱚᱱᱠᱟᱜᱮ ᱚᱱᱠᱟᱜᱮ ᱜᱚᱴᱟ ᱥᱟᱱᱟᱢ ᱴᱚᱴᱷᱟ ᱠᱚᱨᱮᱜ ᱦᱩᱭ ᱞᱮᱱᱠᱷᱟᱱ ᱫᱚ ᱟᱹᱰᱤ ᱱᱟᱯᱟᱭ ᱠᱚᱜ ᱠᱮᱭᱟ, ᱡᱮᱦᱮᱛᱩ ᱤᱱᱟᱹ ᱫᱤᱱ ᱫᱚ ᱟᱹᱰᱤ ᱫᱟᱢᱟᱱ ᱱᱟᱱ ᱫᱤᱱ ᱠᱟᱱ ᱛᱟᱵᱚᱱᱟ, ᱦᱩᱞ ᱢᱟᱦᱟ ᱢᱮᱱᱛᱮᱵᱚᱱ ᱪᱷᱴᱭᱟᱹᱨ ᱥᱟᱹᱨᱤᱭᱟ ᱠᱟᱫᱟ ᱾
ᱡᱷᱚᱛᱚ ᱠᱚᱜᱮ ᱵᱚᱭᱦᱟ ᱢᱤᱥᱨᱟ ᱠᱚᱵᱚᱱ ᱪᱟᱞᱟᱜᱼᱟ, ᱢᱚᱡ ᱢᱚᱡ ᱪᱮᱫ ᱜᱮᱭᱟ ᱦᱟᱸᱜ ᱾ ᱢᱚᱡ ᱢᱚᱡ ᱠᱤᱫ ᱛᱤ ᱡᱤ ᱱᱟᱣᱟ ᱱᱟᱜ ᱩᱱᱟᱹᱜ ᱫᱤᱱ ᱛᱮᱵᱚᱱ ᱯᱟᱨᱚᱢ ᱦᱚᱪᱚᱭᱟ ᱾
ᱦᱳᱭ ᱦᱳᱭ ᱾ ᱟᱹᱰᱤ ᱱᱟᱯᱟᱭ ᱠᱟᱛᱷᱟ ᱛᱟᱦᱚᱞᱮ ᱚᱱᱟ ᱫᱚ ᱪᱮᱫ ᱞᱮᱠᱟ? ᱥᱟᱱᱟᱢ ᱟᱹᱛᱩ ᱥᱟᱱᱟᱢ ᱦᱚᱲ ᱠᱚ ᱵᱟᱲᱟᱭ ᱦᱚᱪᱚ ᱠᱚᱣᱟ ᱥᱮ ᱦᱩᱸ ᱡᱮᱞᱮᱠᱟ ᱟᱞᱮ ᱟᱞᱮ ᱟᱞᱮ ᱱᱚᱰᱮ ᱫᱚ ᱪᱮᱫ ᱞᱮᱠᱟ ᱢᱮᱱᱟᱜᱼᱟ ᱚᱱᱠᱟ ᱟᱛᱳ ᱢᱟᱺᱡᱷᱤ ᱪᱤᱴᱷᱤ ᱥᱟᱠᱟᱢ ᱮᱢ ᱠᱟᱛᱮᱫ ᱵᱟᱲᱟᱭ ᱦᱚᱪᱚ ᱠᱚᱣᱟᱠᱚ ᱾
ᱦᱮᱸ ᱜᱚᱢᱠᱮ ᱱᱤᱛᱚᱜ ᱫᱚᱨᱟ ᱠᱚᱢ ᱟᱹᱛᱩ ᱨᱮᱱ ᱢᱤᱫᱴᱮᱡ ᱢᱟᱺᱡᱷᱤ ᱦᱟᱲᱟᱢ, ᱥᱮ ᱡᱟᱸᱦᱟᱱᱤᱡ ᱱᱟᱭᱠᱮ ᱛᱮᱟᱱᱟᱜ ᱥᱮ ᱡᱟᱦᱟᱱᱤᱡ ᱩᱱᱤ ᱴᱷᱮᱡ ᱢᱟᱱᱮ ᱛᱷᱚᱲᱟ ᱠᱚ ᱱᱟ ᱜᱚᱝᱠᱮ ᱟᱰᱮ ᱯᱟᱥᱮ ᱟᱨᱠ ᱯᱟᱸᱪ ᱪᱷᱚᱴᱤ ᱟᱹᱛᱩ ᱨᱮᱫᱚ ᱱᱟᱦᱟᱜ ᱪᱤ ᱴᱷᱤ ᱠᱚ ᱠᱩᱞ ᱠᱮᱫᱟ, ᱛᱟᱨᱚᱨᱮ ᱠᱚᱭᱮᱠ ᱡᱚᱱ ᱦᱟᱱᱟᱴᱟᱜ ᱟᱛᱩ ᱨᱮ ᱡᱤᱴᱷᱤ ᱠᱚ ᱠᱩᱞᱟ ᱢᱟᱱᱮ ᱚᱱᱠᱟ ᱵᱤᱥ ᱯᱚᱸᱪᱤᱥ ᱴᱤ ᱟᱹᱛᱩ ᱱᱤᱭᱮ ᱱᱟᱦᱟᱜ ᱢᱤᱫᱴᱮᱡ ᱦᱩᱭᱩᱜ ᱠᱟᱱᱟ ᱛᱚ ᱟᱞᱮ ᱟᱹᱛᱩ ᱜᱮ ᱛᱚ ᱚᱱᱟ ᱠᱚ ᱠᱷᱟᱹᱛᱤᱨ ᱟᱨᱠᱤ ᱾ ᱪᱤᱴᱷᱤ ᱪᱤᱴᱷᱤ ᱨᱟᱱ ᱠᱚ ᱮᱢᱟ ᱥᱚᱯᱛᱟᱦ ᱠᱷᱟᱹᱱᱤᱠ ᱞᱟᱦᱟ ᱨᱮ ᱾
ᱦᱳᱭ ᱦᱳᱭ ᱟᱹᱰᱤ ᱱᱟᱯᱟᱭ ᱾
ᱦᱮᱸ ᱢᱟᱱᱮ ᱡᱚᱛᱚ ᱦᱚᱲ ᱡᱚᱛᱚ ᱦᱚᱲ ᱜᱮ ᱱᱟᱦᱟᱜ ᱠᱚ ᱡᱮᱱᱚ ᱠᱚ ᱪᱟᱞᱟᱜᱼᱟ ᱟᱨᱠᱤ ᱾ ᱚᱱᱟ ᱤᱭᱟᱹ ᱛᱮ ᱾ ᱟᱨ ᱮᱱ ᱦᱤᱞᱳᱜ ᱫᱤᱱ ᱫᱚ ᱜᱚᱝᱠᱮ ᱥᱮᱛᱟᱜ ᱥᱚᱠᱟᱞ ᱨᱮᱜᱮ ᱜᱮᱡ ᱜᱩᱨᱤᱡ, ᱵᱟᱲᱟ ᱠᱟᱛᱮᱫ ᱩᱞᱩᱢ ᱛᱩᱯᱩᱢ ᱵᱟᱲᱟ ᱠᱟᱛᱮᱫ ᱠᱚ ᱪᱟᱞᱟᱜᱼᱟ ᱡᱚᱛᱚ ᱦᱚᱲ ᱜᱮ ᱾ ᱚ ᱱᱟᱦᱟᱜ ᱜᱚᱝᱠᱮ ᱮᱱ ᱦᱤᱞᱚᱜ ᱫᱚ ᱮᱱ ᱦᱤᱞᱚᱜ ᱫᱤᱱ ᱫᱚ ᱢᱟᱱᱮ ᱡᱮᱜᱩᱞᱳ ᱜᱟᱹᱰᱤ ᱴᱳᱴᱳ ᱠᱚ ᱢᱮᱱᱟᱜᱼᱟ ᱟᱨᱠᱤ, ᱛᱚ ᱮᱱ ᱦᱤᱞᱳᱜ ᱫᱤᱱ ᱫᱚ ᱯᱷᱤᱨᱤ ᱜᱮᱭᱟ ᱟᱨᱠᱤ ᱱᱚᱸᱰᱮ ᱠᱷᱚᱱᱟᱜ ᱚᱸᱰᱮ ᱪᱟᱞᱟᱜ ᱟᱠᱚ ᱫᱚ ᱠᱤᱪᱷᱩᱴᱟ ᱫᱚ ᱡᱷᱟᱹᱞ ᱧᱚᱜ ᱨᱮ ᱢᱮᱱᱟᱜ ᱠᱚᱣᱟ ᱛᱚ ᱾ ᱛᱚ ᱩᱱᱠᱩ ᱠᱚ ᱞᱟᱹᱜᱤᱫ ᱫᱚ ᱱᱟᱦᱟᱜ ᱜᱟᱹᱰᱤ ᱠᱚ ᱯᱷᱤᱨᱤ ᱜᱮᱭᱟ ᱪᱟᱞᱟᱜ ᱟᱠᱚ᱾
ᱟᱪᱪᱷᱟ ᱟᱪᱪᱷᱟ ᱱᱟᱯᱟᱭ ᱠᱟᱛᱷᱟ ᱾ ᱚᱱᱠᱟ ᱫᱚ ᱟᱞᱮ ᱦᱚᱸ ᱚᱱᱠᱟ ᱠᱟᱱ ᱜᱮᱭᱟ ᱪᱤᱴᱷᱤ ᱥᱟᱠᱟᱢ ᱢᱟᱺᱡᱷᱤ ᱠᱚ, ᱪᱤᱴᱷᱤ ᱥᱟᱠᱟᱢ ᱮᱢ ᱠᱟᱛᱮᱫ ᱠᱚ ᱵᱟᱲᱟᱭ ᱦᱚᱪᱚ ᱠᱚᱣᱟ ᱟᱨ ᱤᱱᱟᱹ ᱫᱤᱱ ᱦᱩᱞ ᱢᱟᱦᱟ ᱫᱤᱱ ᱨᱮ, ᱥᱮᱴᱮᱨᱚᱜ ᱠᱚ ᱢᱮᱛᱟ ᱠᱚᱣᱟ ᱟᱨᱼᱼ ᱚᱱᱠᱟ ᱠᱟᱛᱮᱫ ᱜᱮ ᱵᱚᱸᱜᱟ ᱵᱩᱨᱩ ᱢᱟᱱᱟᱣ ᱵᱟᱛᱟᱣ ᱥᱟᱶ ᱛᱮ ᱢᱤᱫᱼᱵᱟᱨ ᱠᱟᱛᱷᱟ ᱦᱩᱞ ᱢᱟᱦᱟᱸᱼᱼ ᱵᱟᱨᱮ ᱛᱮ ᱞᱟᱹᱭ ᱠᱟᱛᱮᱜ ᱠᱚ ᱪᱟᱵᱟ ᱠᱟᱜᱼᱟ, ᱢᱟᱱᱮ ᱢᱟᱱᱟᱣ ᱵᱟᱛᱟᱣ ᱫᱚ ᱤᱱᱟᱹᱜ ᱫᱷᱟᱹᱨᱤᱡ ᱜᱮ ᱦᱟᱸᱜ᱾
ᱦᱮᱸ ᱛᱚ ᱚᱱᱟ ᱜᱚᱝᱠᱮ ᱟᱯᱮ ᱥᱮᱫ, ᱦᱟᱱᱮ ᱫᱚᱝ ᱞᱟᱜᱽᱲᱮ ᱮᱱᱮᱡ ᱠᱚ ᱢᱮᱱᱟ ᱦᱟᱸᱜ ᱵᱟᱠᱚ ᱦᱩᱭ ᱪᱚᱭᱟ ᱥᱮ ᱪᱮᱫᱠᱟᱼᱼ
ᱚᱱᱟ ᱠᱚ ᱫᱚ ᱦᱟᱸᱜ ᱢᱟᱲᱟᱝ ᱛᱮ ᱦᱩᱭᱩᱜ ᱠᱟᱱ ᱛᱟᱦᱮᱱ ᱜᱮᱭᱟ ᱚᱱᱠᱟ ᱫᱚᱝ ᱞᱟᱜᱽᱬᱮ ᱮᱱᱮᱡ ᱛᱚ ᱱᱮᱛᱟᱨ ᱫᱚ ᱵᱟᱝ ᱦᱩᱭᱩᱜ ᱠᱟᱱᱟ ᱛᱚᱵᱮᱼᱼ ᱦᱩᱸ ᱡᱟᱹᱥᱛᱤ ᱥᱮᱨᱢᱟ ᱢᱟᱲᱟᱝ ᱫᱚ ᱚᱱᱠᱟ ᱩᱭᱦᱟᱹᱨ ᱦᱤᱡᱩᱜᱼᱟ ᱩᱱᱫᱚ ᱚᱱᱠᱟ ᱢᱟᱱᱮ ᱚᱱᱟ ᱦᱩᱞ ᱢᱟᱦᱟ ᱵᱟᱠᱷᱨᱟ ᱛᱮ ᱚᱱᱠᱟ ᱯᱟᱛᱟ ᱠᱚᱦᱚᱸ ᱠᱚ ᱫᱚᱦᱚ ᱵᱟᱲᱟ ᱟᱠᱟᱜ ᱜᱮᱭᱟ ᱚᱱᱠᱟ ᱢᱟᱱᱮ ᱦᱩᱸ ᱰᱨᱟᱢᱟ ᱟᱨ ᱪᱮᱫ ᱟᱵᱚᱣᱟᱜ ᱡᱟᱦᱟᱸ ᱢᱮᱱᱟᱜ ᱛᱟᱵᱚᱱ ᱚᱱᱟ ᱠᱚ ᱜᱮ
ᱟᱪᱪᱷᱟ ᱟᱪᱪᱷᱟ
ᱛᱚᱵᱮ ᱟᱫᱚ ᱚᱱᱟ ᱫᱚ ᱦᱟᱸᱜ ᱚᱱᱮ ᱢᱤᱫ ᱫᱷᱟᱣ ᱪᱮᱛᱟᱱ ᱠᱷᱚᱱ ᱠᱚ ᱞᱟᱹᱭ ᱞᱮᱫ ᱟᱵᱚ ᱨᱮᱱᱼᱼ ᱯᱟᱨᱜᱟᱱᱟ ᱵᱟᱵᱟ ᱠᱚ ᱜᱮ ᱡᱮ ᱦᱩᱞ ᱢᱟᱦᱟ ᱫᱤᱱ ᱨᱮ ᱫᱚ ᱵᱟᱝ ᱠᱟᱱ ᱛᱟᱵᱚᱱᱟ ᱥᱮ ᱨᱟᱹᱥᱠᱟᱹ ᱨᱟᱹᱥᱠᱟᱹ ᱠᱚ ᱨᱮᱱᱟᱜ ᱫᱚ ᱟᱫᱚ ᱩᱱ ᱠᱷᱚᱱ ᱜᱮ ᱦᱟᱸᱜ ᱱᱚᱣᱟ ᱫᱚ ᱠᱚᱼᱼ ᱵᱚ ᱢᱟᱱᱮ ᱤᱭᱟᱹ ᱩᱛᱟᱹᱨ ᱠᱟᱜᱼᱟ ᱠᱚ ᱥᱟᱦᱟ ᱩᱛᱟᱹᱨ ᱠᱟᱜᱼᱟ ᱠᱚ ᱟᱫᱚ ᱵᱟᱝ ᱦᱩᱭᱩᱜ ᱠᱟᱱᱟ ᱥᱩᱫᱷᱩ ᱵᱚᱸᱜᱟ ᱵᱩᱨᱩ ᱠᱟᱹᱢᱤ ᱦᱚᱨᱟ ᱠᱟᱛᱮᱜ ᱜᱮ ᱦᱩᱭᱩᱜᱼᱟ
ᱦᱩᱸ ᱵᱟᱝ ᱜᱚᱝᱠᱮ ᱱᱟᱜ ᱱᱚᱸᱰᱮ ᱫᱚ ᱠᱤᱪᱷᱩᱴᱟ ᱦᱩᱭ ᱫᱟᱲᱮ ᱜᱮᱭᱟ ᱫᱚᱝ ᱞᱟᱜᱽᱲᱮ ᱫᱚ ᱯᱮᱭᱟ ᱟᱠᱷᱲᱟ ᱮᱱᱮᱡ ᱠᱟᱛᱮᱫ ᱫᱚᱠᱚ ᱵᱟᱫ ᱜᱚᱫ ᱠᱟᱜᱼᱟ ᱛᱚ ᱥᱮᱫᱟᱭ ᱵᱚᱞᱮ ᱛᱟᱦᱮᱸ ᱠᱟᱱᱟ ᱵᱚᱞᱮ ᱯᱨᱚᱛᱷᱚᱢ ᱨᱮ ᱛᱚ ᱱᱟᱦ ᱩᱱᱠᱩ ᱱᱟᱭ ᱤᱭᱟᱹ ᱛᱮ ᱯᱮ ᱟᱠᱷᱲᱟ ᱜᱟᱱ ᱮᱱᱮᱡ ᱠᱟᱛᱮ ᱠᱚ ᱵᱟᱫ ᱜᱚᱫ ᱠᱟᱜᱼᱟ ᱟᱨᱠᱤ ᱮᱱᱮᱡ ᱥᱮᱨᱮᱧ ᱠᱚᱫᱚᱼᱼ
ᱦᱳᱭ ᱟᱫᱚ ᱫᱚᱝ ᱞᱟᱜᱽᱲᱮ ᱫᱚᱝ ᱞᱟᱜᱽᱲᱮ ᱢᱮᱱᱟᱜᱼᱟ ᱨᱮ ᱦᱚᱸ ᱟᱫᱚ ᱚᱱᱟ ᱫᱚ ᱪᱮᱫ ᱞᱮᱠᱟ ᱛᱩᱢᱫᱟᱹᱜ ᱴᱟᱢᱟᱠ ᱛᱮ ᱦᱩᱭᱩᱜ ᱜᱮᱭᱟ ᱥᱮ ᱚᱱᱠᱟ ᱤᱭᱟᱹ ᱵᱚᱠᱥ ᱢᱟᱭᱤᱠ ᱛᱮ ᱦᱩᱭᱩᱜ ᱜᱮᱭᱟ
ᱵᱟᱝ ᱜᱚᱝᱠᱮ ᱛᱚ ᱵᱚᱠᱥ ᱠᱚ ᱫᱚ ᱱᱟᱜ ᱠᱚ ᱟᱹᱜᱩᱭ ᱜᱮᱭᱟ ᱵᱟᱝ ᱫᱚ ᱵᱟᱝ ᱛᱚ ᱵᱚᱠᱥ ᱫᱚ ᱱᱟᱦᱟᱜ ᱚᱱᱮ ᱡᱚᱠᱷᱚᱱ ᱠᱚ ᱞᱟᱹᱭᱟ ᱛᱚ ᱟᱭᱢᱟ ᱦᱚᱲ ᱜᱮ ᱠᱚ ᱡᱟᱨᱟᱜᱼᱟ ᱢᱤᱫᱴᱟᱝ ᱢᱟᱴᱷ ᱢᱮᱱᱟᱜᱼᱟ ᱟᱫᱚ ᱢᱟᱴᱷ ᱨᱮᱫᱚ ᱤᱱᱟᱹᱜ ᱫᱚ ᱱᱟᱜ ᱵᱟᱭ ᱨᱚᱲ ᱫᱟᱲᱮᱭᱟᱜᱼᱛᱮ ᱛᱚ ᱚᱱᱟ ᱤᱭᱟᱹ ᱛᱮ ᱢᱟᱭᱤᱠ ᱠᱚ ᱟᱹᱜᱩᱭ ᱜᱮᱭᱟ ᱛᱚ ᱢᱟᱭᱤᱠ ᱫᱚ ᱢᱟᱱᱮ ᱥᱮᱨᱮᱧ ᱴᱤᱨᱤᱧ ᱫᱚ ᱵᱟᱝ ᱠᱷᱟᱹᱞᱤ ᱚᱱᱟ ᱨᱚᱲ ᱵᱟᱲᱟ ᱡᱚᱛᱚ ᱦᱚᱲ ᱡᱮᱱᱚ ᱠᱚ ᱟᱸᱡᱚᱢ ᱧᱟᱢ ᱛᱚ ᱚᱱᱟ ᱠᱚ ᱞᱟᱹᱜᱤᱫ ᱜᱮ ᱱᱟᱦᱟᱜ ᱟᱨ ᱱᱤᱭᱟᱹ ᱮᱱᱮᱡ ᱫᱳᱣᱟᱨ ᱜᱮ ᱱᱤᱭᱟᱹ ᱛᱩᱢᱫᱟᱜ ᱴᱟᱢᱟᱠ ᱛᱮ ᱜᱮ ᱟᱵᱩᱣᱟᱜ ᱡᱮᱴᱟ ᱥᱟᱱᱛᱟᱞ ᱥᱚᱢᱟᱡᱽ ᱨᱮ ᱢᱮᱱᱟᱜ ᱛᱟᱵᱚᱱᱟ
ᱦᱳᱭ ᱦᱳᱭ
ᱛᱚ ᱱᱤᱭᱟᱹ ᱫᱚ ᱱᱤᱭᱟᱹ ᱫᱚ ᱱᱤᱭᱟᱹ ᱛᱮ ᱜᱮ ᱪᱟᱞᱟᱜᱼᱟ
ᱦᱳᱭ ᱦᱳᱭ ᱦᱟ ᱱᱟᱯᱟᱭ ᱠᱟᱛᱷᱟ ᱛᱟ ᱛᱟᱦᱚᱞᱮ ᱚᱱᱠᱟ ᱫᱚ ᱞᱟᱹᱭ ᱞᱮᱠᱷᱟᱱ ᱫᱚ ᱟᱯᱮ ᱥᱮᱱ ᱦᱚᱸ ᱚᱠᱟᱴᱟᱜ ᱴᱚᱴᱷᱟ ᱯᱟᱲᱟᱜ ᱠᱟᱱ ᱛᱟᱯᱮᱭᱟ ᱚᱱᱠᱟ ᱵᱤᱨ ᱵᱩᱨᱩ ᱜᱮ ᱛᱟᱯᱮᱭᱟ ᱥᱮ ᱴᱟᱺᱰᱤ ᱜᱮᱛᱟ ᱯᱮᱭᱟ ᱠᱟᱹᱴᱤᱡ
ᱵᱟᱝ ᱜᱚᱝᱠᱮ ᱟᱞᱮ ᱥᱮᱫ ᱫᱚ ᱵᱤᱨ ᱵᱩᱨᱩ ᱫᱚ ᱵᱟᱝ ᱴᱟᱺᱰᱤ ᱜᱮ ᱛᱟᱞᱮᱭᱟ ᱟᱞᱮ ᱥᱮᱫ ᱫᱚᱼᱼ
ᱦᱚᱸ ᱱᱟᱯᱟᱭ ᱠᱟᱛᱷᱟ
ᱟᱫᱚ ᱜᱚᱝᱠᱮ ᱟᱯᱮ ᱥᱮᱫ ᱫᱚ ᱚᱠᱟ ᱞᱮᱠᱟ
ᱦᱳᱭ ᱟᱞᱮᱥᱮᱱ ᱫᱚ ᱚᱱᱠᱟ ᱫᱚ ᱵᱤᱨ ᱵᱩᱨᱩ ᱴᱚᱴᱷᱟ ᱠᱟᱱ ᱛᱟᱞᱮ ᱜᱮᱭᱟ
ᱟᱪᱪᱷᱟ ᱟᱪᱪᱷᱟ
ᱚᱱᱠᱟ ᱫᱚ ᱥᱩᱨ ᱥᱩᱨᱛᱮ ᱚᱲᱟᱜ ᱥᱩᱨ ᱥᱩᱨ ᱛᱮᱜᱮ ᱵᱤᱨ ᱠᱚ ᱢᱮᱱᱟᱜᱼᱟ᱾
ᱟᱪᱪᱷᱟ
ᱛᱚ ᱵᱟᱝ ᱜᱚᱝᱠᱮ ᱟᱞᱮ ᱥᱮᱫ ᱫᱚ ᱴᱚᱴᱷᱟ ᱠᱟᱱ ᱜᱮᱭᱟ ᱛᱚ ᱜᱚᱝᱠᱮ ᱟᱯᱮ ᱥᱮᱫ ᱫᱚ ᱛᱟᱦᱞᱮ ᱪᱟᱥ ᱵᱟᱥ ᱠᱚᱫᱚ ᱦᱩᱭᱩᱜ ᱠᱟᱱᱟ ᱥᱮ ᱵᱟᱝ ᱥᱟᱠ ᱥᱚᱵᱽᱡᱤ ᱠᱚ
ᱦᱮᱸ ᱪᱟᱥ ᱥᱚᱵᱡᱤ ᱠᱚᱫᱚ ᱦᱟᱜ ᱱᱤᱛᱚᱜ ᱫᱚ ᱵᱟᱝ ᱦᱩᱭᱩᱜ ᱠᱟᱱᱟ ᱛᱚᱵᱮ ᱢᱤᱫ ᱢᱤᱫ ᱪᱟᱸᱫᱳ ᱜᱟᱱ ᱢᱟᱲᱟᱝ ᱫᱚ ᱚᱱᱠᱟ ᱢᱟᱴ ᱠᱚᱨᱮ ᱛᱟᱦᱮᱸ ᱠᱟᱱ ᱜᱮᱭᱟ ᱥᱚᱵᱡᱤ ᱠᱚ ᱦᱚ ᱱᱟᱱᱟ ᱦᱩᱱᱟᱹᱨ ᱛᱚᱵᱮ ᱱᱤᱛᱳ ᱫᱚ ᱦᱟᱸᱜ ᱪᱟᱵᱟ ᱵᱟᱲᱟᱣ ᱠᱟᱱᱟ ᱟᱨ ᱱᱚᱜᱼᱚᱭ ᱛᱚ ᱱᱤᱛᱚᱜ ᱫᱚ ᱦᱟᱸᱜ ᱦᱳᱲᱳ ᱨᱚᱦᱚᱭ ᱚᱠᱛᱚ ᱥᱮᱴᱮᱨ ᱮ ᱱᱟ ᱥᱮ ᱢᱟᱱᱮ ᱫᱟᱜ ᱡᱟᱹᱯᱩᱫ ᱵᱟᱝ ᱠᱷᱟᱹᱛᱤᱨ ᱜᱮ ᱦᱟᱜ ᱠᱟᱹᱢᱤ ᱠᱚ ᱞᱟᱦᱟ ᱥᱮᱱ ᱵᱟᱝ ᱢᱟᱲᱟᱝ ᱦᱩᱭ ᱠᱟᱱᱟ ᱟᱫᱚ ᱠᱟᱹᱴᱤᱡ ᱦᱟᱸᱜ ᱫᱟᱜ ᱦᱳᱭ ᱫᱟᱜ ᱡᱟᱹᱲᱤ ᱵᱟᱲᱟ ᱞᱮ ᱠᱷᱟᱱ ᱦᱟᱸᱜ ᱦᱳᱭ ᱦᱳᱭ ᱥᱩᱢᱳᱭ ᱨᱮ ᱫᱟᱜ ᱡᱟᱹᱲᱤ ᱞᱮ ᱠᱷᱟᱱ ᱫᱚ ᱦᱟᱜ ᱨᱚᱦᱚᱭ ᱠᱚ ᱮᱦᱚᱵ ᱵᱚᱜ ᱦᱳᱭᱳᱜᱼᱟ ᱚᱱᱠᱟ ᱜᱮ ᱪᱟᱨᱟ ᱠᱚ ᱦᱚᱸ ᱞᱟᱹᱴᱩᱭ ᱱᱟ ᱵᱟᱹᱭ ᱵᱟᱹᱭ ᱛᱮ
ᱦᱩᱸ ᱛᱚ ᱜᱚᱝᱠᱮ ᱟᱯᱮ ᱥᱮᱫ ᱫᱚ ᱫᱟᱜ ᱠᱚᱨᱮ ᱱᱟᱜ ᱫᱚ ᱛᱷᱚᱲᱟ ᱜᱟᱱ ᱪᱮᱫ ᱠᱟ
ᱫᱟᱜ ᱠᱚ ᱨᱮᱱᱟᱜ ᱫᱚ ᱦᱟᱸᱜ ᱟᱞᱮ ᱥᱮᱱ ᱫᱚ ᱦᱟᱸᱜ ᱚᱱᱠᱟ ᱫᱚ ᱩᱱᱟᱹᱜ ᱴᱟ ᱫᱚ ᱚᱵᱷᱟᱵᱽ ᱫᱚ ᱚᱵᱷᱟᱵᱽ ᱢᱮᱱᱛᱮ ᱦᱚᱸ ᱵᱟᱝ ᱞᱟᱹᱭ ᱜᱟᱱᱚᱜᱼᱟ ᱟᱨ ᱮᱠᱟᱞ ᱜᱮ ᱵᱟᱝ ᱧᱟᱢᱚᱜ ᱠᱟᱱᱟ ᱚᱱᱟ ᱦᱚᱸ ᱵᱟᱝ ᱞᱟᱹᱭ ᱜᱟᱱᱚᱜᱼᱟ ᱟᱞᱮ ᱥᱮᱱ ᱫᱚ ᱦᱟᱸᱜ ᱞᱟᱹᱭ ᱞᱮ ᱠᱷᱟᱱ ᱢᱟ ᱫᱟᱜ ᱡᱟᱹᱲᱤ ᱛᱮ ᱜᱮ ᱚᱱᱠᱟ ᱫᱚ ᱦᱟᱸᱜ ᱥᱮᱨᱢᱟ ᱫᱟᱜ ᱡᱟᱹᱲᱤ ᱛᱮ ᱜᱮ ᱦᱟᱸᱜ ᱨᱚᱦᱚᱭ ᱠᱚ ᱫᱚ ᱦᱩᱭᱩᱜᱼᱟ᱾ ᱦᱳᱲᱩ ᱨᱚᱦᱚᱭ ᱠᱚ ᱫᱚ᱾ ᱟᱨ ᱥᱮᱨᱢᱟ ᱨᱮ ᱢᱤᱫ ᱫᱷᱟᱣ ᱫᱚ ᱞᱮ ᱨᱚᱦᱚᱭ ᱫᱟᱲᱮᱜ ᱜᱮᱭᱟ ᱟᱨ ᱥᱚᱵᱽᱡᱤ ᱠᱚ ᱡᱟᱦᱟᱸ ᱚᱱᱟ ᱫᱚ ᱦᱟᱸᱜ ᱦᱩᱸ ᱚᱱᱠᱟ ᱯᱩᱠᱷᱨᱤ ᱦᱮᱱᱟᱜ ᱛᱟᱞᱮ ᱭᱟ ᱟᱨ ᱜᱟᱰᱟ ᱦᱮᱱᱟ-ᱜ ᱛᱟᱞᱮᱭᱟ ᱚᱱᱟ ᱠᱚ ᱠᱷᱚᱱ ᱫᱟᱜ ᱨᱟᱠᱟᱵ ᱠᱟᱛᱮ ᱚᱱᱟ ᱠᱚ ᱫᱚ ᱦᱩᱭ ᱦᱚ ᱪᱚ ᱭᱟᱞᱮ
ᱟᱪᱪᱷᱟ ᱟᱪᱪᱷᱟ
ᱛᱟᱞᱮ ᱟᱯᱮ ᱥᱮᱱ ᱫᱚ ᱡᱟᱹᱱᱤᱡ ᱠᱷᱟᱱ ᱫᱟᱜ ᱠᱚᱨᱮ ᱱᱟᱜ ᱫᱚ ᱚᱱᱠᱟ ᱩᱱᱟᱹᱜ ᱴᱟ ᱫᱚ ᱤᱭᱟᱹ ᱵᱟᱹᱱᱩᱜᱼᱟ
ᱵᱟᱝ ᱵᱟᱝ ᱵᱟᱝ ᱜᱚᱝᱠᱮ ᱟᱞᱮ ᱥᱮᱫ ᱫᱚ ᱫᱟᱜ ᱠᱷᱚ ᱱᱟᱜ ᱫᱚ ᱥᱮ ᱨᱚᱠᱚᱢ ᱠᱤᱪᱷᱩ ᱫᱚ ᱵᱟᱹᱱᱩᱜᱼᱟ ᱢᱟᱱᱮ ᱥᱟᱨᱟ ᱵᱚᱪᱷᱚᱨ ᱜᱮ ᱫᱟᱜ ᱱᱚ ᱛᱮ ᱫᱚ ᱚᱱᱮ ᱢᱟᱨᱥᱟᱞ ᱠᱚ ᱢᱮᱱᱟᱜᱼᱟ ᱱᱟᱦᱟᱸᱜ ᱟᱨ ᱱᱤᱭᱟᱹ ᱢᱤᱥᱤᱱ ᱛᱤᱥᱤᱱ ᱠᱚ ᱜᱮ ᱟᱨ ᱟᱞᱮ ᱥᱮᱫ ᱫᱚ ᱱᱤᱭᱟᱹ ᱪᱟᱥ ᱟᱵᱟᱫᱽ ᱞᱟᱹᱜᱤᱫ ᱫᱚ ᱜᱚᱢᱠᱮ ᱟᱹᱰᱤ ᱤᱭᱟᱹ ᱟᱨ ᱠᱤ ᱥᱟᱨᱟ ᱵᱚᱪᱷᱚᱨ ᱡᱮ ᱢᱚᱱ ᱥᱟᱠ ᱥᱚᱵᱽᱡᱤ ᱫᱚ ᱥᱟᱨᱟ ᱵᱚᱪᱷᱚᱨ ᱮᱢ ᱧᱟᱢ ᱠᱮᱭᱟ ᱟᱨ ᱦᱩᱲᱩ ᱫᱚ ᱟᱞᱮ ᱵᱚᱪᱷᱚᱨ ᱨᱮ ᱯᱮ ᱵᱟᱨ ᱫᱷᱟᱣ
ᱦᱮᱸ ᱦᱮᱸ
ᱢᱟᱱᱮ ᱫᱟᱜ ᱨᱮᱭᱟᱜ ᱤᱱᱟᱹᱜ ᱥᱚᱢᱚᱥ ᱥᱟ ᱵᱟᱹᱱᱩᱜᱼᱟ ᱛᱚ ᱚᱱᱟ ᱠᱷᱟᱹᱛᱤᱨ ᱛᱮ ᱱᱟᱜ ᱦᱩᱲᱩ ᱟᱫᱚ ᱟᱞᱮ ᱥᱮᱫ ᱫᱚ ᱵᱟᱨ ᱫᱷᱟᱣ ᱜᱮ ᱠᱚ ᱨᱚᱦᱚ ᱭᱟ
ᱦᱳᱭ ᱦᱳᱭ
ᱟᱨ ᱱᱤᱭᱟᱹ ᱦᱩᱲᱩ ᱢᱟ ᱮᱱ ᱛᱮᱫ ᱜᱚᱝᱠᱮ ᱫᱟᱜ ᱢᱟ ᱵᱟᱝ ᱞᱟᱜᱟᱜᱼᱟ ᱥᱮᱨᱢᱟ ᱡᱟᱹᱲᱤ ᱫᱟᱜ ᱛᱮ ᱜᱮ ᱦᱩᱭᱩᱜᱼᱟ ᱦᱟᱸᱜ
ᱦᱳᱭ ᱱᱤᱭᱟᱹ ᱴᱟᱜ ᱫᱚ ᱥᱮᱨᱢᱟ ᱡᱟᱹᱲᱤ ᱫᱟᱜ ᱛᱮ ᱜᱮ ᱦᱩᱭᱩᱜᱼᱟ ᱛᱚ ᱵᱮ ᱟᱨ ᱢᱤᱫ ᱴᱟᱝ ᱡᱟᱦᱟᱸ ᱱᱤᱨᱚᱱ ᱦᱩᱲᱩ ᱵᱚᱱ ᱢᱮᱛᱟᱜ ᱠᱟᱱᱟ ᱾
ᱦᱳᱭ ᱦᱳᱭ
ᱦᱳᱭ ᱚᱱᱟ ᱫᱚ ᱦᱟᱸᱜ ᱥᱮᱨᱢᱟ ᱡᱟᱹᱲᱤ ᱫᱚ ᱩᱱ ᱥᱩᱢᱳᱭ ᱫᱚ ᱵᱟᱭ ᱡᱟᱲᱤ ᱭᱟᱼᱟ ᱥᱮ
ᱦᱮᱸ ᱡᱟᱹᱲᱤ ᱢᱟᱱᱮ ᱠᱤᱪᱷᱩ ᱴᱟ ᱟᱨᱠᱤ ᱵᱤᱞᱤ ᱡᱚ ᱠᱷᱚᱡ ᱡᱚᱠᱷ ᱛᱚ ᱠᱷᱚᱱ ᱵᱟᱝ ᱞᱟᱜᱟᱣ ᱜᱮ ᱛᱚ ᱠᱷᱚᱱᱮ ᱤᱭᱟᱹ ᱭᱟ ᱟᱨ ᱡᱚ ᱠᱷᱚᱱ ᱞᱟᱜᱟᱜᱼᱟ ᱛᱚ ᱠᱷᱚᱱ ᱫᱚ ᱱᱤᱭᱟᱹ ᱢᱤᱥᱤᱱ ᱢᱮᱱᱟᱜᱼᱟ ᱢᱟᱨᱥᱟᱞ ᱢᱮᱱᱟᱜᱼᱟ ᱛᱟᱨ ᱯᱚᱨᱮ ᱠᱤᱪᱷᱩ ᱴᱟ ᱜᱚᱝᱠᱮ ᱚᱱᱮ ᱥᱳᱞᱟᱨ ᱠᱚ ᱢᱮᱱᱟᱜᱼᱟ ᱟᱨᱠᱤ ᱥᱳᱞᱟᱨ ᱛᱮ
ᱢᱟᱱᱮ ᱚᱱᱟ ᱫᱚ ᱜᱚᱝᱠᱮ ᱞᱟᱭᱤᱱ ᱴᱟᱭᱤᱱ ᱵᱟᱝ ᱛᱟᱦᱮᱸᱱ ᱨᱮ ᱦᱚᱸ ᱪᱚᱞ ᱵᱮ ᱛᱚ ᱚᱱᱟ ᱠᱚ ᱠᱷᱟᱹᱛᱤᱨ ᱛᱮ ᱱᱟ ᱦᱟᱸᱜ ᱚᱱᱟ ᱨᱮᱭᱟᱜ ᱵᱮᱵᱚᱥᱛᱟ ᱢᱮᱱᱟᱜᱼᱟ᱾
ᱦᱮᱸ ᱦᱮᱸ᱾ ᱱᱟᱯᱟᱭ ᱠᱟᱛᱷᱟ ᱜᱮ᱾
ᱛᱚ ᱚᱱᱟᱠᱚ ᱤᱭᱟᱹ ᱛᱮᱜᱮ ᱱᱟᱦᱟᱜ ᱡᱮ ᱠᱤᱪᱷᱩᱴᱟ ᱫᱚ ᱤᱭᱟᱹᱜ-ᱟ᱾
ᱦᱳᱭ ᱦᱳᱭ᱾ ᱛᱟᱦᱞᱮ ᱚᱝᱠᱟ ᱫᱚ ᱵᱟᱨ ᱫᱷᱟᱣ ᱯᱮ ᱪᱟᱥ ᱮᱫᱟ ᱦᱩᱲᱩ ᱫᱚ ᱟᱨ ᱥᱚᱵᱽᱡᱤ ᱠᱚᱦᱚᱸ ᱡᱟᱹᱱᱤᱡ ᱚᱱᱠᱟ ᱫᱚᱯᱮ ᱨᱚᱦᱚᱭ ᱵᱟᱲᱟᱭ ᱜᱮᱭᱟ?
ᱦᱮᱸ ᱜᱚᱝᱠᱮ ᱥᱚᱵᱽᱡᱤ ᱠᱚᱫᱚ ᱱᱚᱛᱮ ᱫᱚ ᱱᱟᱦᱟᱸᱜ ᱥᱟᱨᱟ ᱵᱚᱪᱷᱚᱨ ᱜᱮᱵᱮᱱ ᱧᱟᱢ ᱠᱮᱭᱟ᱾ ᱡᱮ ᱱᱤᱛᱚᱜ ᱱᱟᱦᱟᱜ ᱯᱚᱴᱚᱞ ᱥᱤᱡᱤᱱ ᱠᱟᱱᱟ, ᱟᱹᱞᱩ ᱡᱷᱤᱸᱜᱟᱹ, ᱛᱚ, ᱚᱱᱟ ᱠᱚᱫᱚ ᱨᱚᱦᱚᱭᱟᱠᱚ ᱛᱟᱯᱚᱨᱮ ᱟᱨᱦᱚᱸ ᱢᱮᱞᱟ ᱠᱤᱪᱷᱩ ᱜᱮᱠᱚ ᱟᱹᱜᱩᱭᱟ ᱱᱟᱦᱟᱜ᱾
ᱦᱳᱭ ᱦᱳᱭ ᱦᱳᱭ ᱟᱨ ᱚᱝᱠᱟ ᱫᱚ ᱟᱹᱞᱩ ᱠᱚᱦᱚᱸ ᱡᱟᱹᱱᱤᱡ ᱯᱮ ᱨᱚᱦᱚᱭ ᱵᱟᱲᱟᱭ ᱜᱮᱭᱟ᱾
ᱦᱮᱸ ᱜᱚᱝᱠᱮ ᱟᱹᱞᱩ ᱠᱚᱞᱮ ᱨᱚᱦᱚᱭ ᱵᱟᱲᱟᱭ ᱜᱮᱭᱟ ᱨᱚᱦᱚᱭ ᱫᱚ᱾
ᱦᱟᱸ, ᱱᱟᱯᱟᱭ ᱠᱟᱛᱷᱟ ᱜᱮ᱾ ᱢᱟᱱᱮ ᱚᱱᱠᱟ ᱫᱚ ᱦᱟᱸᱜ ᱪᱟᱥᱵᱟᱥ ᱤᱫᱤ ᱠᱟᱛᱮᱫ ᱫᱚ ᱦᱟᱸᱜ ᱟᱹᱰᱤ ᱟᱯᱮ ᱥᱮᱱ ᱫᱚ ᱟᱹᱰᱤ ᱢᱟᱲᱟᱝ ᱧᱚᱜ ᱜᱮᱞᱤᱧ ᱴᱷᱤᱠᱟᱹᱭᱮᱜ-ᱟ ᱦᱟᱸᱜ ᱡᱚᱛᱚ ᱢᱟᱱᱮ ᱚᱱᱮ ᱠᱟᱛᱷᱟ ᱦᱩᱭᱩᱜ ᱦᱳᱭ, ᱠᱟᱛᱷᱟ ᱦᱩᱭᱩᱜ ᱠᱟᱱᱟ ᱫᱟᱜ ᱛᱟᱦᱮᱸ ᱞᱮᱱ ᱠᱷᱟᱱ ᱡᱚᱛᱚ ᱠᱤᱪᱷᱩ ᱥᱚᱢᱵᱷᱚᱵᱽ ᱠᱟᱱᱟ ᱥᱮ᱾ ᱪᱟᱥ ᱨᱮᱱᱟᱜ ᱫᱚ, ᱟᱫᱚ ᱫᱟᱜ ᱨᱮᱱᱟᱜ ᱵᱟᱝ᱾ ᱢᱟᱱᱮ ᱴᱷᱤᱠ ᱜᱮᱭᱟ ᱡᱚᱛᱚ ᱠᱤᱪᱷᱩ ᱜᱮ᱾
ᱦᱮᱸ᱾ ᱛᱚ ᱚᱱᱟ ᱠᱚ ᱤᱭᱟᱹ ᱛᱮᱫᱜᱮ ᱱᱟᱦᱟᱱᱟᱜ ᱫᱟᱜ ᱠᱚᱨᱮᱱᱟᱜ ᱫᱚ ᱠᱚᱱᱳ ᱚᱵᱚᱥᱥᱟ ᱵᱟᱹᱱᱩᱜ-ᱟ᱾ ᱛᱚ, ᱚᱱᱟ ᱠᱚᱨᱮᱛᱮ ᱡᱟᱦᱟᱱᱟᱜ ᱠᱷᱮᱛᱤ ᱵᱟᱲᱤ ᱠᱚᱨᱮᱱᱟᱜ ᱦᱚᱸ ᱠᱚᱱᱳ ᱥᱚᱢᱚᱥᱥᱟ ᱫᱚ ᱵᱟᱹᱱᱩᱜ-ᱟ᱾
ᱦᱩᱸ ᱦᱩᱸ᱾ ᱛᱟᱦᱞᱮ ᱚᱠᱛᱚ ᱠᱚᱦᱚᱸ ᱦᱩᱭ ᱦᱮᱡ ᱮᱱᱟ ᱛᱟᱦᱞᱮ ᱚᱱᱠᱟ ᱨᱚᱯᱚᱲ ᱦᱩᱭᱩᱜ-ᱟ ᱛᱟᱭᱚᱢ ᱫᱟᱨᱟᱢ ᱛᱮ᱾
ᱟᱪᱪᱷᱟ ᱴᱷᱤᱠ ᱜᱮᱭᱟ ᱢᱟ ᱛᱟᱦᱞᱮ᱾